ᱦᱩᱸ ᱟᱸᱡᱚᱢ ᱧᱟᱢᱚᱜ ᱠᱟᱱᱟ᱾ ᱟᱹᱞᱤᱧᱟᱜ ᱨᱚᱲ
ᱦᱩᱸᱻ ᱟᱹᱞᱤᱧᱟᱜ ᱨᱚᱞ ᱩᱫᱩᱜ ᱵᱷᱟᱹᱜᱤ ᱜᱮ ᱟᱠᱟᱱᱟ᱾
ᱦᱮᱸ ᱵᱷᱟᱹᱜᱤ ᱜᱮ ᱟᱸᱡᱚᱢ ᱧᱟᱢᱚᱜ ᱠᱟᱱ ᱛᱟᱵᱤᱱᱟ ᱨᱚᱲ ᱦᱚᱸ᱾
ᱟᱫᱚ ᱪᱮᱫ ᱠᱚᱫᱚ ᱵᱮᱱ ᱪᱤᱠᱟᱹ ᱠᱮᱫᱟ? ᱱᱤᱛ ᱫᱚ ᱪᱮᱫ ᱠᱚᱵᱮᱱ ᱪᱤᱠᱟᱹᱭᱮᱫᱟ?
ᱪᱮᱫ ᱠᱚ ᱵᱟᱝᱟ ᱱᱚᱜ-ᱚᱭ ᱛᱚ ᱡᱚᱢ ᱵᱟᱲᱟ ᱠᱟᱛᱮᱫ ᱜᱮᱠᱤᱱ ᱜᱤᱛᱤᱡ ᱞᱟᱹᱜᱤᱫ᱾
ᱩᱸ᱾ ᱟᱞᱮᱭᱟᱜ ᱦᱚᱸ ᱡᱚᱢᱟ ᱠᱟᱛᱮ ᱟᱹᱞᱤᱧ ᱦᱚᱞᱤᱧ ᱫᱩᱲᱵ ᱛᱷᱤᱨ ᱟᱠᱟᱱᱟ᱾
ᱚᱻ ᱟᱹᱞᱤᱧ ᱦᱚᱸ ᱡᱚᱢ ᱵᱟᱲᱟ ᱠᱟᱛᱮᱫ ᱜᱮᱞᱤᱧ ᱜᱤᱛᱤᱡ ᱡᱤᱨᱟᱹᱜ ᱞᱟᱹᱜᱤᱫ᱾ ᱠᱟᱹᱢᱤ ᱞᱟᱸᱜᱟ ᱦᱚᱲᱢᱚ ᱵᱮᱥ ᱵᱟᱭ ᱵᱩᱡᱷᱟᱹᱜ ᱠᱟᱱᱟ ᱜᱟᱯᱟ ᱟᱨᱚ ᱞᱚᱜᱚᱱ ᱞᱚᱜᱚᱱ ᱜᱟᱯᱟ ᱥᱮᱛ ᱛᱟ ᱞᱚᱜᱚᱱ ᱞᱚᱜᱚᱱ ᱵᱮᱨᱮᱫ ᱛᱟᱨᱟ ᱦᱚᱸ ᱥᱤᱭᱩᱜ ᱪᱟᱞᱟᱣ ᱦᱩᱭᱩᱜ ᱛᱟᱹᱟᱞᱤᱧᱟ᱾
ᱚ ᱵᱷᱤᱛᱟᱹ ᱢᱟᱸᱜ ᱠᱚᱫᱚ ᱵᱤᱱ ᱪᱟᱞᱟᱣ ᱵᱟᱲᱟ ᱞᱮᱱᱟ ᱛᱚ ᱫᱤᱱ ᱫᱚ?
ᱦᱮᱸ ᱱᱚᱜ-ᱚᱭ ᱥᱮ ᱥᱮᱛᱟᱜ ᱵᱮᱲᱟ ᱥᱤᱭᱩᱜ ᱰᱟᱹᱝᱨᱤ ᱠᱤᱱ ᱞᱟᱜᱟ ᱠᱟᱛ ᱛᱮᱫᱚ ᱦᱩᱱᱟᱹ ᱥᱤᱭᱩᱜ ᱞᱤᱧ ᱪᱟᱞᱟᱜᱼᱟ᱾ ᱵᱟᱹᱫᱽ ᱥᱤ ᱠᱟᱛᱮ ᱚᱱᱟ, ᱰᱟᱝᱨᱤ ᱟᱲᱟᱜ ᱠᱟᱛᱮ ᱛᱮᱭᱟᱜ ᱵᱟᱨ ᱵᱷᱤᱛᱟᱹ ᱠᱚᱞᱤᱧ ᱢᱟᱜᱟ᱾ ᱚᱱᱟ ᱠᱷᱟᱹᱛᱤᱨ ᱠᱟᱹᱴᱤᱡ ᱦᱚᱲᱢᱚ ᱠᱚ ᱵᱮᱥ ᱵᱟᱭ ᱵᱩᱡᱷᱟᱹᱜ ᱠᱟᱱᱟ᱾ ᱞᱟᱸᱜᱟ ᱞᱟᱸᱜᱟ ᱧᱚᱜ ᱵᱩᱡᱷᱟᱹᱜ ᱠᱟᱱᱟ᱾ ᱚᱱᱟᱛᱮ ᱞᱚᱜᱚᱱ ᱧᱚᱜ ᱞᱤᱧ ᱡᱟᱹᱯᱤᱫ ᱞᱟᱹᱜᱤᱫ ᱦᱟᱸᱜ᱾
ᱟᱨᱚ ᱟᱨᱚ ᱜᱟᱯᱟ ᱠᱟᱹᱢᱤ ᱪᱟ ᱦᱩᱭᱩᱜ ᱛᱟᱵᱮᱱᱟ᱾ ᱵᱟᱸ ᱟᱞᱮ ᱦᱚᱸᱞᱮ ᱚᱱᱟ ᱫᱚ ᱫᱚ ᱩᱱᱟᱹᱜ ᱫᱚ ᱞᱟᱦᱟᱜ-ᱟ ᱠᱟᱹᱢᱤ ᱫᱚ᱾ ᱪᱟᱥᱵᱟᱥ ᱣᱮᱭᱥᱮ ᱫᱚ ᱮᱛᱚᱦᱚᱵ ᱠᱟᱱᱟ ᱢᱟᱱᱮ
ᱦᱮᱸ ᱟᱞᱮᱥᱮᱫ ᱫᱚ ᱨᱚᱦᱚᱭ ᱠᱚᱫᱚᱞᱮ ᱮᱛᱚᱦᱚᱵ ᱟᱠᱟᱱᱟ᱾
ᱩᱸ᱾
ᱟᱯᱮ ᱥᱮᱱ ᱫᱚ ᱟᱹᱣᱨᱤᱭᱟᱹ?
ᱵᱟᱝ ᱟᱞᱮ ᱥᱮᱫᱚ ᱟᱹᱣᱨᱤ ᱦᱩᱭᱩᱜᱼᱟ᱾ ᱩᱱ ᱚᱠᱛᱚ ᱛᱚᱞᱟ ᱠᱩ ᱦᱩᱭ ᱟᱠᱟᱱᱟ ᱢᱟᱨᱟᱝ ᱢᱟ ᱟᱫᱚ ᱨᱚᱦᱚᱭ ᱠᱟᱜ ᱡᱟᱦᱟᱛᱤᱥ ᱦᱩᱭᱩᱜᱼᱟ
ᱦᱩᱸ ᱵᱟᱯᱞᱟ ᱠᱚᱨᱮ ᱫᱚ ᱚᱠᱟ ᱞᱮᱠᱟ ᱵᱤᱱ ᱮᱱᱮᱡ ᱥᱮᱨᱮᱧ ᱠᱮᱫᱮᱜᱼᱟ ᱱᱮᱛᱟᱨ ᱱᱤᱭᱟᱹ ᱫᱷᱟᱣ ᱫᱚ? ᱱᱮᱥ ᱫᱚ ᱫᱚᱝ ᱠᱚᱫᱚ ᱵᱤᱱ ᱫᱟᱬ ᱮᱱᱮᱡ‌ ᱞᱮᱫᱼᱟ ᱛᱷᱮ ᱥᱮ ᱵᱟᱝ-ᱟ?
ᱫᱚᱝ ᱠᱚᱫᱚ ᱵᱟᱞᱮ ᱯᱩᱨᱟᱹ ᱫᱚᱝ ᱯᱮ ᱦᱮᱡ ᱪᱟᱵᱟ ᱦᱟᱠᱟᱫ-ᱟ᱾ ᱠᱟᱨᱚᱱ, ᱤᱭᱟᱹ ᱵᱟᱯᱞᱟ ᱫᱚ ᱱᱮᱛᱟᱨ ᱫᱚ ᱟᱸᱜᱤᱨ ᱠᱟᱛᱮ ᱜᱮ ᱵᱟᱯᱞᱟ ᱵᱤᱥᱤ ᱦᱩᱭᱩᱜ ᱠᱟᱱᱟ ᱥᱮ ᱱᱤᱛᱚᱜ᱾ ᱩᱱᱟᱹᱜ ᱫᱚ ᱵᱟᱝ ᱧᱟᱢᱚᱜ ᱠᱟᱱᱟ ᱫᱚ ᱱᱤᱛᱚᱜ ᱵᱟᱯᱞᱟ ᱫᱚ᱾ ᱧᱮᱞ ᱧᱮᱯᱮᱞ ᱵᱟᱯᱞᱟᱜ ᱵᱟᱯᱞᱟ ᱵᱟᱭ ᱧᱟᱢᱚᱜ ᱠᱟᱱ ᱜᱮᱭᱟ᱾
ᱟᱪᱪᱷᱟ ᱥᱮᱫᱟᱭ ᱞᱮᱠᱟ ᱫᱚ, ᱥᱮᱫᱟᱭ ᱞᱮᱠᱟ ᱫᱚ ᱚᱝᱠᱟ ᱫᱚ ᱠᱩᱥᱤ ᱠᱩᱥᱟᱹᱞ ᱛᱮᱫᱚ ᱚᱝᱠᱟ ᱫᱚ ᱵᱟᱠ ᱠᱚ ᱵᱟᱯᱞᱟᱜ ᱠᱟᱱᱟ ᱵᱟᱝ? ᱢᱟᱲᱟᱝ ᱠᱷᱚᱱ ᱫᱚ ᱫᱚᱝ ᱮᱱᱮᱡᱽ ᱱᱮᱛᱟᱨ ᱫᱚ ᱟᱹᱰᱤ ᱜᱟᱱ ᱜᱮ ᱠᱚᱢ ᱜᱚᱫ ᱟᱠᱟᱱᱟ᱾
ᱠᱚᱢ ᱪᱟᱵᱟ ᱟᱠᱟᱱᱟ᱾ ᱛᱟᱦᱞᱮ ᱟᱯᱮ ᱥᱮᱫ ᱫᱚ ᱪᱮᱠᱟ ᱟᱸᱴ ᱜᱮᱭᱟ ᱱᱮᱛᱟᱨ ᱫᱚ ᱫᱚᱝ ᱮᱱᱮᱡ ᱫᱚᱞᱮ ᱧᱟᱢ ᱵᱟᱲᱟ
ᱦᱮᱸ ᱱᱚᱜᱼᱚᱭ ᱛᱚ ᱱᱮᱥ ᱠᱟᱨ ᱢᱚᱛᱚ ᱫᱚ ᱵᱷᱟᱹᱜᱤ ᱜᱮ ᱫᱚᱝ ᱠᱚᱞᱮ ᱮᱱᱮᱡ ᱵᱟᱲᱟ ᱠᱮᱫ ᱜᱮᱭᱟ᱾ ᱵᱷᱟᱹᱜᱤ ᱫᱚᱝ ᱮᱱᱮᱡ ᱠᱚᱞᱮ ᱧᱟᱢ ᱠᱮᱫᱼᱟ᱾ ᱱᱚᱜ-ᱚᱭ ᱥᱩᱨ ᱥᱩᱯᱩᱨ ᱟᱹᱛᱩ ᱠᱚᱨᱮ᱾ ᱦᱚᱸ ᱫᱟᱭᱤ ᱠᱚ ᱵᱟᱯᱞᱟᱭᱮᱱᱟ ᱵᱮᱥ ᱠᱚᱛᱮ ᱜᱮ ᱦᱩᱸ᱾ ᱟᱫᱚ ᱫᱚᱝ ᱮᱱᱮᱡ ᱠᱚᱫᱚ ᱟᱞᱮ ᱦᱚᱸᱞᱮ ᱪᱟᱞᱟᱣ ᱞᱮᱱ ᱜᱮ ᱛᱟᱦᱮᱸᱫ ᱪᱟᱞᱟᱣ ᱫᱚ᱾ ᱟᱫᱚ ᱟᱯᱮ ᱥᱮᱱ ᱫᱚ ᱚᱠᱟ ᱞᱮᱠᱟ, ᱚᱠᱟ ᱞᱮᱠᱟ ᱵᱟᱹᱲᱛᱤ ᱠᱚ ᱵᱟᱯᱞᱟᱜ ᱠᱟᱱᱟ ᱟᱯᱮ ᱥᱮᱱ ᱫᱚ?
ᱵᱟᱸ ᱱᱤᱛᱚᱜ ᱫᱚ ᱵᱟᱯᱞᱟᱜ ᱠᱟᱱ ᱨᱮᱦᱚᱸ ᱠᱚ ᱤᱭᱟᱹ ᱟᱸᱜᱤᱨ ᱠᱟᱛᱮ ᱠᱚ ᱵᱟᱯᱞᱟᱜ ᱠᱟᱱᱟ᱾ ᱛᱟᱯᱚᱨ ᱧᱟᱢᱚᱜ ᱠᱟᱱᱟ ᱠᱚ ᱫᱚᱝ ᱮᱱᱮᱡ ᱠᱚ ᱢᱤᱫᱴᱟᱹᱝ ᱵᱟᱨᱭᱟ ᱚᱱᱟ ᱦᱚᱸ ᱢᱟᱭᱤᱠ ᱠᱷᱟᱹᱛᱤᱨ ᱛᱮ ᱢᱟᱱᱮ ᱩᱱᱟᱹᱜ ᱫᱚᱝ ᱮᱱᱮᱡ ᱫᱚ ᱵᱟᱝ ᱦᱩᱭᱩᱜ ᱠᱟᱱᱟ ᱞᱟᱦᱟ ᱞᱮᱠᱟᱛᱮ ᱵᱟᱠᱚ ᱨᱩ ᱱᱮᱛᱟᱨ ᱫᱚ ᱢᱟᱭᱤᱠ ᱦᱮᱡ ᱟᱠᱟᱱᱟ ᱛᱚ ᱢᱟᱭᱤᱠ ᱛᱮᱜᱮ ᱦᱩᱭᱩᱜ ᱠᱟᱱᱟ ᱮᱱᱮᱡ ᱠᱚᱫᱚ ᱟᱨᱠᱤ
ᱦᱳᱭ ᱦᱳᱭ ᱦᱚᱜᱼ ᱚᱱᱟ ᱠᱟᱛᱷᱟ ᱟᱵᱚ ᱱᱤᱛᱳ ᱫᱚ ᱦᱚᱜᱼᱚᱱᱟ ᱢᱟᱭᱤᱠ ᱵᱚᱠ ᱠᱷᱟᱹᱛᱤᱨ ᱛᱮᱜᱮ ᱟᱵᱚᱣᱟᱜ ᱥᱮᱨᱣᱟ ᱨᱮᱭᱟᱜ ᱮᱱᱮᱡ ᱥᱮᱨᱮᱧ ᱠᱚᱫᱚ ᱦᱟᱸᱜ ᱵᱟᱹᱭ ᱵᱟᱹᱭ ᱛᱮ ᱟᱫ ᱢᱟᱞᱚᱴᱚᱜ ᱠᱟᱱᱟ ᱟᱹᱰᱤ ᱜᱟᱱ ᱟᱹᱰᱤᱜᱟᱱ ᱴᱚᱴᱷᱟ ᱠᱚᱨᱮ ᱜᱮ ᱧᱮᱞᱚᱜ ᱠᱟᱱᱟ ᱟᱹᱰᱤᱜᱟᱱ ᱟᱹᱛᱩ ᱠᱚᱨᱮᱜ ᱧᱮᱞᱚᱜ ᱠᱟᱱᱟ ᱡᱮ ᱵᱟᱝᱟ ᱮᱜ ᱵᱟᱯᱞᱟ ᱠᱚᱨᱮᱜ ᱫᱚ ᱢᱟᱭᱤᱠ ᱵᱚᱥ ᱠᱚᱠᱚ ᱵᱟᱡᱟᱣᱮᱫᱟ ᱮᱸ ᱴᱟᱢᱟᱠ ᱛᱩᱢᱫᱟᱜ ᱫᱚ ᱢᱤᱫ ᱫᱷᱟᱨᱮ ᱛᱮᱠᱚ ᱰᱷᱤᱞᱟᱹᱣ ᱜᱤᱰᱤ ᱠᱟᱜ ᱠᱟᱱᱟ ᱡᱟᱦᱟᱸᱨᱮ ᱵᱟᱹᱨᱭᱟᱹᱛᱚᱜ ᱪᱟᱞᱟᱜ ᱠᱟᱱᱟ ᱵᱟᱹᱨᱭᱟᱹᱛ ᱛᱮᱠᱚ ᱪᱟᱞᱟᱣᱮᱱᱟ ᱪᱟᱞᱟᱣ ᱠᱟᱛᱮ ᱚᱸᱰᱮ ᱢᱟᱭᱤᱠ ᱴᱟᱢᱟᱠ ᱛᱩᱢᱫᱟᱜ ᱠᱚ ᱤᱫᱤ ᱼᱟ ᱦᱟᱜ ᱚᱸᱰᱮ ᱵᱟᱯᱞᱟ ᱠᱟᱹᱢᱤ ᱦᱚᱨᱟ ᱥᱩᱢᱟᱹᱭ ᱜᱮ ᱦᱟᱸᱜ ᱴᱟᱢᱟᱠ ᱛᱩᱢᱫᱟᱜ ᱠᱚ ᱠᱟᱛᱮᱜ ᱫᱚ ᱠᱚ ᱮᱱᱮᱡ ᱠᱟᱱᱟ ᱦᱩᱸ ᱨᱩᱭᱫᱟ ᱟᱨ ᱵᱟᱯᱞᱟ ᱠᱟᱹᱢᱤ ᱠᱚ ᱪᱷᱤᱲᱟᱹᱣ ᱞᱮᱠᱷᱟᱱ ᱜᱮ ᱟᱫᱚ ᱢᱟᱭᱤᱠ ᱵᱚᱠᱥ ᱠᱚ ᱪᱟᱹᱞᱩ ᱠᱮᱜᱼᱟ ᱦᱚᱸ ᱚᱱᱟ ᱠᱚ ᱠᱷᱟᱹᱛᱤᱨ ᱛᱮ ᱟᱫᱚ ᱟᱵᱚᱣᱟᱜ ᱚᱱᱟ ᱫᱚᱝ ᱥᱮᱨᱮᱧ ᱠᱚ ᱫᱚᱝ ᱮᱱᱮᱡ ᱠᱚ ᱚᱱᱟ ᱠᱚᱫᱚ ᱵᱟᱹᱭ ᱵᱟᱹᱭᱛᱮ ᱟᱫ ᱢᱟᱞᱚᱴ ᱤᱫᱤᱜ ᱠᱟᱱᱟ ᱱᱮᱛᱟᱨ ᱢᱟ ᱵᱟᱹᱲᱛᱤ ᱦᱚᱲᱜᱮ ᱢᱟᱭᱤᱠ ᱵᱚᱠᱥ ᱨᱮᱜᱮ ᱮᱱᱮᱡ ᱜᱮᱠᱚ ᱠᱩᱥᱤᱭᱟᱜ ᱠᱟᱱᱟ ᱟᱵᱚᱣᱟᱜ ᱥᱮᱨᱣᱟ ᱨᱮᱭᱟᱜ ᱴᱟᱢᱟᱠ ᱛᱩᱢᱫᱟᱜ ᱚᱱᱟ ᱨᱩ ᱠᱚᱫᱚ ᱵᱟᱠᱚ ᱠᱩᱥᱤᱭᱟᱜ ᱠᱟᱱᱟ
ᱟᱫᱚ ᱟᱞᱮ ᱥᱮᱫ ᱫᱚ ᱦᱳᱭ ᱢᱟᱱᱮ ᱧᱟᱢ ᱫᱚ ᱧᱟᱢᱚᱜ ᱠᱟᱱ ᱨᱮᱦᱚᱸ ᱟᱫᱚ ᱵᱟᱹᱨᱭᱟᱹᱛ ᱚᱠᱛᱚ ᱡᱟᱦᱟᱴᱟᱜ ᱜᱮ ᱟᱞᱮ ᱛᱮᱫᱚ ᱵᱟᱹᱨᱭᱟᱹᱛ ᱫᱚ ᱴᱟᱢᱟᱠ ᱛᱩᱢ ᱫᱟᱜ ᱛᱮᱜᱮ ᱞᱮ ᱤᱭᱟᱹ ᱫᱟᱨᱟᱢ ᱞᱮᱭᱟ ᱴᱟᱢᱟ ᱛᱩᱸᱢᱫᱟᱹᱜ ᱛᱮᱜᱮ ᱞᱮ ᱫᱟᱨᱟᱢ ᱠᱚᱣᱟ ᱛᱚᱵᱮ ᱟᱫᱚ ᱦᱟᱸᱰᱮ ᱪᱟᱥ ᱫᱚ ᱥᱤᱸᱫᱩᱨ ᱫᱟᱱ ᱞᱟᱦᱟ ᱨᱮᱫᱚ ᱴᱟᱢᱟᱠ ᱛᱮᱞᱮ ᱠᱚᱨᱟᱣ ᱵᱟᱲᱟᱭᱟ ᱟᱯᱮ ᱫᱚ ᱪᱮᱠᱟ ᱯᱮ ᱠᱚᱨᱟᱣ ᱵᱟᱲᱟᱭ ᱜᱮᱭᱟ ᱛᱟᱦᱞᱮ ᱥᱤᱸᱫᱩᱨ ᱫᱟᱱ ᱞᱟᱦᱟᱨᱮ ᱨᱩ ᱵᱟᱲᱟᱭ ᱜᱮᱭᱟ ᱯᱮ
ᱦᱮᱸ ᱥᱤᱫᱩᱨ ᱥᱟᱸᱫ ᱱᱟᱦᱟᱜ ᱫᱩᱦᱩᱲᱩ ᱫᱟᱜ ᱨᱩᱭ ᱜᱮᱭᱟᱞᱮ ᱦᱩ ᱟᱨ ᱟᱞᱮ ᱟᱫᱚ ᱟᱞᱮᱥᱮᱱ ᱫᱚ ᱯᱩᱨᱟᱹᱴᱟᱜ ᱜᱮ ᱦᱟᱸᱜ ᱴᱟᱢᱟᱠ ᱛᱩᱢᱫᱟᱜ ᱛᱮᱜᱮ ᱢᱟᱭᱤᱠ ᱵᱚᱠᱥ ᱫᱚ ᱩᱱᱟᱹ ᱜ ᱴᱟᱜ ᱫᱚ ᱦᱟᱸᱜ ᱪᱚᱞ ᱵᱟᱹᱱᱩᱜ ᱟᱠᱟᱫᱼᱟ ᱵᱟᱠᱚ ᱪᱟᱞᱟᱣ ᱦᱚᱪᱚᱣᱟᱜ ᱠᱟᱱᱟ ᱜᱚᱰᱮᱛ ᱱᱮᱛᱟᱨ ᱦᱚᱸ ᱯᱟᱨᱢᱤᱥᱚᱱ ᱫᱚ ᱵᱟᱠᱚ ᱮᱢᱟᱜ ᱠᱟᱱ ᱜᱮᱭᱟ ᱚᱱᱟ ᱫᱚᱠᱚ ᱞᱟᱹᱭ ᱮᱫᱟ ᱡᱮ ᱵᱟᱝ ᱟᱵᱚᱣᱟᱜ ᱥᱮᱨᱣᱟ ᱟᱹᱨᱤᱪᱟᱹᱞᱤ ᱠᱚ ᱟᱫ ᱢᱟᱞᱚᱴᱚᱜᱼᱟ ᱢᱟᱭᱤᱠ ᱠᱚ ᱠᱷᱟᱱ ᱫᱚ ᱚᱱᱟ ᱠᱚ ᱠᱷᱟᱹᱛᱤᱨ ᱛᱮ ᱵᱟᱠᱚ ᱪᱟᱹᱞᱩ ᱪᱚᱣᱟᱜ ᱠᱚ ᱠᱟᱱ ᱜᱮᱭᱟ ᱫᱚ ᱢᱤᱫ ᱢᱤᱫ ᱴᱮᱱ ᱡᱟᱭᱜᱟ ᱨᱮ ᱢᱤᱫᱼᱢᱤᱫ ᱴᱮᱱ ᱟᱛᱳ ᱠᱚᱨᱮ ᱧᱮᱞᱚᱜ ᱠᱟᱱᱟ ᱡᱮ ᱵᱟᱝᱟ ᱪᱟᱠᱨᱤ ᱵᱟᱹᱠᱨᱤᱭᱟᱱ ᱦᱚᱲ ᱫᱚ ᱪᱟᱹᱠᱨᱤ ᱵᱟᱹᱠᱨᱤ ᱠᱚᱠᱚ ᱧᱟᱢ ᱟᱠᱟᱫ ᱛᱮ ᱴᱟᱠᱟ ᱯᱚᱭᱥᱟ ᱠᱚ ᱰᱷᱮᱨ ᱜᱮ ᱛᱟᱠᱚ ᱛᱮ ᱟᱫᱚ ᱩᱱᱠᱩ ᱫᱚ ᱢᱟᱭᱤᱠ ᱠᱚ ᱠᱚᱠᱚ ᱟᱹᱜᱩᱭᱮᱫᱟ ᱦᱩᱸ ᱟᱨ ᱵᱟᱹᱲᱛᱤ ᱫᱚ ᱧᱮᱞᱚᱜ ᱠᱟᱱᱟ ᱱᱚᱜᱼᱚᱭ ᱥᱚᱦᱚᱨ ᱵᱟᱡᱟᱨ ᱠᱚᱨᱮ ᱥᱚᱦᱚᱨ ᱵᱟᱡᱟᱨ ᱠᱚᱨᱮ ᱡᱟᱦᱟᱸᱭ ᱠᱚ ᱛᱮᱭᱟᱱ ᱦᱚᱲ ᱦᱚᱯᱚᱱ ᱠᱚ ᱩᱱᱠᱩ ᱚᱲᱟᱜ ᱠᱟᱛᱮᱜ ᱦᱮᱱᱟᱜ ᱠᱚᱣᱟ ᱟᱫᱚ ᱩᱱᱠᱩ ᱫᱚ ᱴᱟᱢᱟᱠ ᱛᱩᱢᱫᱟᱜ ᱟᱛᱮ ᱫᱚ ᱩᱱᱟᱹᱜ ᱴᱟᱜ ᱫᱚ ᱵᱟᱲᱟᱭ ᱵᱟᱹᱱᱩᱜ ᱛᱟᱠᱚᱣᱟ ᱴᱟᱢᱟᱠ ᱛᱩᱢᱫᱟᱜ ᱨᱩ ᱠᱚ ᱦᱮᱸ ᱚᱱᱟ ᱠᱷᱟᱹᱛᱤᱨ ᱛᱮ ᱵᱟᱟᱹᱲᱛᱤ ᱫᱚ ᱩᱱᱠᱩ ᱫᱚ ᱢᱟᱭᱤᱠ ᱩᱠᱩ ᱥᱟᱣᱛᱮ ᱜᱮᱠᱚ ᱵᱟᱯᱞᱟᱜ ᱠᱟᱱᱟ
ᱱᱮᱛᱟᱨ ᱫᱚ ᱴᱟᱢᱟᱠ ᱛᱩᱢᱫᱟᱜ ᱫᱚ ᱢᱟᱱᱮ ᱫᱚ ᱵᱟᱝ ᱨᱟᱹᱥᱠᱟᱸ ᱫᱚ ᱴᱟᱢᱟ ᱛᱩᱢᱫᱟᱹᱜ ᱛᱮᱫᱚ ᱵᱟᱝ ᱦᱳᱭᱳᱜ ᱠᱟᱱᱟ ᱢᱟᱭᱤᱠ ᱛᱮᱜᱮ ᱟᱫᱚ ᱢᱮ ᱫᱚ ᱥᱩᱵᱤᱫᱟ ᱠᱟᱱᱟ ᱛᱚ ᱦᱚᱲᱟᱜ ᱫᱚ ᱱᱮᱛᱟᱨ ᱡᱟᱦᱟᱱᱟᱜ ᱛᱚ ᱵᱟᱯᱞᱟ ᱞᱟᱹᱜᱤᱫ ᱫᱚ ᱥᱟᱹᱦᱤ ᱛᱮᱜᱮ ᱦᱩᱭᱩᱜ ᱠᱟᱱᱟ ᱴᱟᱢᱟᱠ ᱛᱩᱢᱫᱟᱜ ᱠᱚᱫᱚ ᱵᱟᱠᱚ ᱵᱮᱵᱚᱦᱟᱨ ᱮᱫᱟ ᱞᱟᱦᱟ ᱞᱮᱠᱟ ᱫᱚ ᱞᱟᱦᱟ ᱛᱮᱫᱚ ᱨᱟᱹᱥᱠᱟᱹ ᱛᱟᱦᱮᱸ ᱠᱟᱱᱟ ᱡᱮ ᱴᱟᱢᱟᱠ ᱛᱩᱢᱟᱹᱫ ᱛᱮᱜᱮ ᱵᱚᱱ ᱮᱱᱮᱡ ᱥᱮᱨᱮᱧᱟ ᱱᱮᱛᱟᱨ ᱫᱚ ᱚᱱᱠᱟ ᱫᱚ ᱵᱟᱝ ᱫᱚ ᱪᱟᱵᱟ
ᱦᱳᱭ ᱦᱳᱭ ᱱᱮᱛᱟᱨ ᱫᱚ ᱴᱟᱢᱟᱠ ᱠᱚᱦᱚᱸ ᱵᱟᱝ ᱜᱚᱜ ᱥᱟᱱᱟᱭᱮᱫ ᱠᱚᱣᱟ ᱴᱟᱢᱟᱠ ᱦᱚᱸ ᱦᱟᱢᱟᱞᱮᱫ ᱢᱟᱭᱤᱠ ᱵᱚᱠᱥ ᱠᱷᱟᱱ ᱫᱚ ᱴᱟᱢᱟᱠ ᱠᱚᱦᱚᱸ ᱵᱟᱝ ᱜᱚᱜ ᱦᱩᱭᱩᱜᱼᱟ ᱦᱮᱸ ᱮᱱᱮᱡ ᱟᱨ ᱮᱱᱮᱡ ᱨᱮᱜᱮ ᱛᱟᱦᱮᱸ ᱦᱩᱭᱩᱜᱼᱟ
ᱦᱮᱸ
ᱟᱫᱚ ᱟᱹᱰᱤ ᱜᱟᱱ ᱟᱹᱰᱤ ᱜᱟᱱ ᱟᱹᱛᱩ ᱠᱚᱨᱮ ᱜᱮ ᱧᱮᱞᱚᱜ ᱠᱟᱱ ᱜᱮᱭᱟ ᱦᱮᱸ ᱚᱱᱟ ᱫᱩᱦᱩᱲ ᱫᱟᱜ ᱥᱚᱢᱚᱭ ᱦᱟᱜ ᱥᱤᱸᱫᱩᱨ ᱫᱟᱱ ᱥᱚᱢᱚᱭ ᱫᱚ ᱟᱹᱰᱤᱜᱟᱱ ᱟᱹᱛᱩ ᱠᱚᱨᱮ ᱜᱮ ᱧᱮᱞᱚᱜ ᱜᱮᱭᱟ ᱡᱮ ᱵᱟᱝᱟ ᱚᱛ ᱨᱮ ᱠᱚ ᱵᱟᱯ ᱞᱟᱡ ᱠᱚᱣᱟ ᱚᱛ ᱨᱮᱜᱮ ᱥᱤᱸᱫᱽᱨᱟᱹ ᱫᱟᱱ ᱦᱳᱭᱳᱜ ᱠᱟᱱᱟ᱾ ᱟᱫᱚ ᱟᱯᱮ ᱥᱮᱱ ᱦᱚᱸ ᱦᱳᱭ ᱵᱟᱲᱟᱜ ᱠᱟᱱ ᱜᱮᱭᱟ ᱥᱮ ᱵᱟᱝ ᱚᱱᱠᱟ ᱫᱚ?
ᱵᱟᱝ ᱟᱞᱮ ᱥᱮᱫ ᱫᱚ ᱚᱛ ᱛᱮᱫᱚ ᱚᱱᱟ ᱫᱚ ᱚᱱᱟ ᱫᱚ ᱵᱟᱝ ᱦᱳᱭ ᱵᱟᱲᱟ ᱠᱟᱱᱟ ᱥᱤᱸᱫᱩᱨ ᱥᱟᱱ ᱫᱚ᱾ ᱟᱞᱮ ᱥᱮᱫ ᱫᱚ ᱢᱟᱱᱮ, ᱟᱫᱚ ᱚᱱᱮ ᱡᱟᱦᱟᱸ ᱠᱚ ᱞᱟᱹᱭ-ᱟ ᱡᱷᱩᱲᱤ ᱥᱮ ᱪᱮᱫ ᱚᱱᱟ ᱨᱮᱫᱚ ᱚᱱᱟ ᱨᱮ ᱵᱟᱦᱩ ᱠᱩᱲᱤ ᱟᱨ ᱡᱟᱢᱟᱭ ᱠᱚᱲᱟ ᱫᱚ ᱜᱷᱚᱲᱟᱭ ᱜᱮᱭᱟ ᱠᱚ ᱛᱚ᱾ ᱥᱤᱸᱫᱩᱨ ᱫᱟᱱ ᱫᱚ ᱦᱳᱭᱳᱜ ᱜᱮᱭᱟ᱾ ᱟᱯᱮ ᱥᱮᱫ ᱪᱮᱫ ᱠᱟ ᱦᱳᱭᱳᱜ ᱜᱮᱭᱟ᱾
ᱦᱮᱸ ᱟᱞᱮ ᱥᱮᱱ ᱦᱚᱸ, ᱚᱱᱟ ᱫᱟᱹᱣᱲᱟᱹ ᱪᱮᱛᱟᱱ ᱨᱮᱜᱮ ᱦᱟᱸᱜ ᱥᱤᱸᱫᱩᱨ ᱫᱟᱱ ᱫᱚ ᱦᱳᱭᱳᱜ ᱜᱮᱭᱟ ᱾ ᱵᱟᱹᱦᱩ ᱠᱩᱲᱤ ᱫᱚ ᱦᱟᱸᱜ ᱫᱟᱹᱣᱲᱟᱹ ᱪᱮᱛᱟᱱ ᱨᱮᱜᱮ ᱠᱚ ᱛᱩᱞᱤᱭᱟ ᱟᱨ ᱡᱟᱶᱟᱭ ᱜᱷᱚᱲᱟ ᱫᱚ ᱦᱟᱸᱜ ᱠᱚ ᱜᱷᱚᱲᱟᱭ-ᱟ᱾ ᱩᱸ ᱟᱫᱚ ᱚᱱᱟ ᱫᱟᱹᱣᱲᱟᱹ ᱦᱟᱸᱜ ᱡᱟᱦᱟᱸ ᱫᱟᱹᱣᱲᱟᱹ ᱨᱮ ᱦᱟᱸᱜ ᱫᱚ ᱾ ᱠᱚ ᱛᱩᱞ ᱮᱫ ᱫᱚ᱾ ᱥᱤᱸᱫᱩᱨ ᱫᱟᱱ ᱚᱠᱛᱚ ᱟᱫᱚ ᱚᱱᱟ ᱫᱟᱹᱣᱲᱟᱹ ᱨᱮᱫᱚ ᱚᱠᱟ ᱞᱮᱠᱟᱱ ᱦᱚᱲ ᱠᱚ ᱦᱟᱸᱜ, ᱩᱱᱤ ᱵᱟᱹᱦᱩ ᱠᱩᱲᱤ ᱫᱚᱠᱚ ᱛᱩᱞᱮᱭᱟ? ᱚᱱᱟᱠᱚ ᱵᱟᱜ ᱚᱱᱟ ᱠᱚ ᱠᱚᱵᱤᱱ ᱵᱟᱲᱟᱭ ᱜᱮᱭᱟ ᱥᱮ ᱵᱟᱝ-ᱟ ᱫᱚ᱾
ᱢᱟᱱᱮ ᱵᱟᱲᱟᱭ ᱫᱚᱞᱤᱧ ᱵᱟᱲᱟᱭ ᱜᱮᱭᱟ ᱡᱮ, ᱟᱠᱚ ᱵᱚᱭᱦᱟ ᱛᱟᱠᱚ ᱜᱮ ᱛᱩᱞᱤ ᱵᱟᱭᱮ ᱟᱠᱚ, ᱚᱱᱟ ᱫᱚ
ᱦᱮᱸ, ᱢᱟᱱᱮ ᱦᱟᱸᱜ ᱚᱱᱟ ᱫᱚ ᱦᱟᱸᱜ ᱡᱟᱦᱟᱸᱭ ᱡᱟᱶᱟᱭ ᱠᱚᱲᱟ ᱦᱟᱸᱜ᱾ ᱡᱟᱶᱟᱭ ᱠᱚᱲᱟ ᱨᱮᱱ ᱦᱟᱸᱜ ᱵᱚᱭᱦᱟ ᱠᱚ ᱦᱟᱸᱜ᱾ ᱡᱟᱦᱟᱸᱭ ᱠᱚᱠᱚ ᱢᱟᱨᱟᱝ ᱟ ᱟᱡ ᱠᱷᱚᱱ ᱦᱮᱸ, ᱡᱟᱦᱟᱸᱭ ᱫᱚ ᱦᱟᱸᱜ ᱩᱱᱤ ᱵᱟᱹᱦᱩ ᱠᱩᱲᱤ ᱦᱮᱸ ᱡᱟᱦᱟᱸᱭ ᱠᱚᱫᱚ ᱦᱟᱸᱜ ᱩᱱᱤ ᱵᱟᱹᱦᱩ ᱠᱩᱲᱤ ᱦᱟᱸᱜ, ᱦᱚᱧᱦᱟᱨ ᱥᱚᱢᱯᱚᱨᱠᱚ ᱠᱚ ᱦᱩᱭᱩᱜ ᱦᱩᱭᱩᱜ ᱛᱟᱭᱟ ᱦᱮᱸ, ᱦᱚᱧᱟᱨ ᱥᱟᱹᱜᱟᱹᱭ ᱠᱚᱠᱚ ᱦᱩᱭᱩᱜ ᱛᱟᱭᱟ ᱚᱱᱠᱟᱱ ᱠᱚ ᱦᱟᱸᱜ ᱩᱱᱠᱩ ᱫᱚ ᱦᱟᱸᱜ ᱫᱚ ᱛᱟᱭᱚᱢ ᱛᱮᱫᱚ ᱵᱟᱠᱚ ᱜᱟᱱᱚᱜᱼᱟ ᱛᱚ᱾ ᱟᱫᱚ ᱤᱱᱟᱹ ᱦᱤᱞᱳᱜ ᱞᱮᱠᱟᱛᱮ ᱫᱚ ᱠᱚ ᱜᱟᱱᱚᱜ ᱜᱮᱭᱟ᱾ ᱚᱱᱟ ᱥᱤᱸᱫᱽᱨᱟᱹᱫᱟᱱ ᱢᱟᱲᱟᱸᱜᱽ ᱠᱷᱚᱱ ᱫᱚ ᱾ᱦᱩᱸ
ᱦᱩᱸ ᱵᱟᱝ ᱚᱱᱠᱟ ᱜᱮ ᱟᱞᱮ ᱥᱮᱫ ᱦᱚᱸ ᱤᱭᱟᱹᱭ ᱜᱮᱭᱟᱭ ᱜᱮ ᱛᱚ᱾ ᱟᱫᱚ ᱟᱫᱚ ᱩᱸᱜ ᱟᱫᱚ
ᱟᱪᱷᱟ, ᱟᱨ ᱛᱟᱦᱞᱮ ᱟᱨ ᱫᱚᱝ ᱞᱟᱜᱽᱲᱮ ᱠᱚ ᱢᱟ ᱵᱤᱱ ᱫᱟᱬᱟᱱ ᱜᱮᱭᱟ ᱟᱵᱤᱱ ᱦᱚᱸ᱾ ᱦᱮᱸ, ᱚᱞᱚᱜ ᱯᱟᱲᱦᱟᱣ ᱠᱚᱫᱚ ᱛᱟᱦᱚᱞᱮ ᱠᱷᱟᱱ
ᱫᱚᱝ, ᱞᱟᱜᱽᱲᱮ ᱫᱚᱞᱤᱧ ᱫᱟᱲᱟ ᱵᱟᱲᱟᱭ ᱜᱮᱭᱟ ᱟᱹᱞᱤᱧ ᱦᱚᱸ ᱾
ᱦᱮᱸ, ᱛᱟᱦᱚᱞᱮ ᱚᱲᱚᱜ ᱯᱟᱲᱦᱟᱣ ᱮᱱᱮᱡᱽ ᱥᱮᱨᱮᱧ ᱠᱚᱛᱮ ᱦᱚᱸ ᱵᱤᱱ ᱯᱟᱨᱩᱠᱷᱤᱭᱟᱹ ᱛᱟᱦᱮᱸ, ᱚᱞᱚᱜ ᱯᱟᱲᱦᱟᱣ ᱥᱮᱱ ᱛᱮᱫ ᱦᱚᱸ ᱪᱮᱫ ᱞᱮᱠᱟ᱾ ᱟᱺᱻ ᱛᱤᱱᱟᱹᱜ ᱜᱟᱱ ᱵᱤᱱ ᱯᱟᱹᱨᱩᱠᱷᱟ ᱜᱮᱭᱟ, ᱚᱲᱚᱜ ᱯᱟᱲᱦᱟᱣ ᱥᱮᱱ ᱛᱮᱦᱚᱸ?
ᱚᱞᱚᱜ ᱯᱟᱲᱦᱟᱜ ᱛᱮᱦᱚᱸ ᱵᱷᱟᱜ ᱜᱮᱭᱟ ᱵᱚ ᱾ ᱟᱫᱚ ᱮᱱᱮᱡᱽ ᱥᱮᱨᱮᱧ ᱾ ᱚᱱᱛᱮ ᱦᱚᱸ ᱨᱟᱹᱥᱠᱟᱹ ᱦᱚᱸ ᱢᱮᱱᱟᱜ ᱛᱟᱞᱤᱧᱟ᱾ ᱚᱱᱛᱮ ᱦᱚᱸ ᱟᱨ ᱚᱱᱛᱮ ᱦᱚᱸ ᱯᱟᱲᱦᱟᱜ ᱛᱮᱦᱚᱸ ᱵᱷᱟᱜᱮ ᱜᱮ ᱦᱮᱱᱟᱜ, ᱛᱚ ᱵᱟᱱᱟᱨ
ᱦᱩᱸ ᱛᱟᱦᱚᱞᱮ ᱟᱹᱰᱤ ᱜᱟᱱ ᱜᱮᱛᱚ ᱫᱚᱝ ᱮᱱᱮᱡᱽ ᱠᱚ ᱵᱤᱱ ᱫᱟᱬᱟᱱ ᱠᱟᱱᱟ᱾ ᱟᱵᱤᱱ ᱦᱚᱸ ᱛᱟᱦᱚᱞᱮ ᱠᱷᱟᱱ ᱫᱚ᱾ ᱟ ᱵᱟᱯᱞᱟ ᱠᱚᱫᱚ ᱦᱟᱸᱜ ᱛᱟᱦᱚᱞᱮ ᱛᱤᱥ ᱠᱚ ᱥᱮ ᱵᱤᱱ ᱵᱟᱯᱞᱟᱜ ᱠᱟᱱᱟ?
ᱵᱟᱝ, ᱡᱟᱦᱟᱸ ᱪᱟᱹᱠᱨᱤ ᱴᱟᱠᱨᱤ ᱵᱟᱝ ᱧᱟᱢ ᱞᱮᱠᱷᱟᱱ ᱟᱫᱚ, ᱡᱟᱦᱟᱱᱟᱜ ᱵᱟᱝ ᱵᱟᱝ ᱦᱳᱭ ᱞᱮᱠᱷᱟᱱ ᱵᱷᱟᱜᱮ ᱡᱩᱛ ᱦᱚᱲ ᱵᱟᱝ ᱡᱩᱛ ᱞᱮᱠᱷᱟᱱ ᱵᱟᱯᱞᱟ ᱫᱚ ᱩᱱᱟᱹᱜ ᱞᱚᱜᱚᱱ ᱛᱮᱫ ᱫᱚ ᱵᱟᱝ ᱵᱷᱟᱜᱮᱭᱟ᱾ ᱵᱟᱯᱞᱟ ᱫᱚ ᱯᱚᱨᱮ ᱜᱮᱧ ᱵᱷᱟᱵᱤ ᱠᱟᱫᱟ᱾ ᱯᱚᱨᱮ ᱜᱮ ᱞᱤᱧ ᱵᱷᱟᱵᱤ
ᱟᱪᱷᱟ ᱟᱪᱷᱟ᱾ ᱢᱟᱲᱟᱝ ᱫᱚ ᱵᱤᱱ ᱪᱤᱱᱛᱟᱹ ᱰᱟᱲᱟ ᱠᱟᱜ ᱱᱟ, ᱡᱟᱦᱟᱱᱟᱜ ᱥᱚᱨᱠᱟᱨᱤ ᱱᱚᱠᱨᱤ ᱪᱟᱹᱠᱨᱤ ᱠᱚ ᱵᱤᱱ ᱧᱟᱢᱟ ᱦᱟᱜ ᱯᱚᱭᱥᱟ ᱠᱟᱹᱣᱰᱤ ᱠᱚ ᱵᱤᱱ ᱫᱚᱦᱚ ᱡᱟᱣᱨᱟ ᱡᱚᱝ ᱟᱜᱼᱟ ᱾ᱤᱱᱟ ᱛᱟᱭᱱᱚᱢ ᱵᱤᱱ ᱵᱟᱯ ᱚᱠᱟ ᱞᱮᱠᱟ ᱠᱟᱱᱟ ᱵᱟᱝ᱾ ᱦᱮᱸ ᱚᱱᱟ ᱦᱚᱸ ᱟᱹᱰᱤ ᱱᱟᱯᱟᱭ ᱠᱟᱛᱷᱟ ᱾ ᱦᱩᱸ
ᱚᱱᱟᱜᱮ ᱵᱷᱟᱜᱮᱭᱟ ᱮᱠᱷᱚᱱ ᱠᱮᱴᱮᱡ ᱞᱮᱠᱟᱱ ᱦᱚᱲ ᱵᱟᱝ ᱞᱮᱠᱷᱟᱱ ᱫᱚ᱾ ᱵᱟᱯᱞᱟ ᱫᱚ ᱵᱟᱝ ᱵᱷᱟᱜᱮᱭᱟ ᱭᱟᱛᱚ᱾ ᱚᱱᱟ ᱦᱚᱛᱮᱛᱮ ᱟᱫ ᱤᱭᱟᱹ ᱛᱮᱫᱚ ᱵᱟᱯᱞᱟ ᱵᱷᱟᱜᱮᱭᱟ ᱾ ᱡᱟᱦᱟᱱᱟᱜ ᱛᱮᱸᱜᱳ ᱠᱮᱴᱮᱡ ᱞᱮᱠᱷᱟᱱ ᱜᱮ ᱵᱷᱟᱜᱮᱼᱟ᱾
ᱦᱳᱭ ᱦᱳᱭ᱾ ᱟᱨ ᱯᱚᱭᱥᱟ ᱠᱟᱹᱣᱰᱤ ᱠᱚ ᱡᱩᱫᱤ ᱮᱸ ᱵᱟᱝ ᱛᱟᱦᱮᱱᱟ᱾ ᱦᱮᱸ ᱛᱟᱦᱮᱞᱮ ᱵᱟᱯ ᱵᱟᱯᱞᱟ ᱠᱟᱛᱮ ᱦᱚᱸ ᱵᱟᱹᱦᱩ ᱠᱚ ᱜᱤᱫᱽᱨᱟᱹ ᱯᱤᱫᱽᱨᱟᱹ ᱠᱚ ᱪᱚ ᱵᱷᱚᱵᱤᱥᱚᱛ ᱨᱮᱠᱚ ᱦᱩᱭᱩᱜᱼᱟ ᱦᱟᱯᱮᱱ ᱫᱤᱱ ᱜᱤᱫᱽᱨᱟᱹ ᱠᱚ ᱜᱤᱫᱽᱨᱟᱹ ᱠᱚ ᱦᱩᱭᱩᱜ-ᱟ, ᱩᱱᱠᱩ ᱠᱚᱫᱚ ᱪᱮᱫ ᱠᱚᱛᱮ ᱡᱚᱢᱟ ᱟᱹᱥᱩᱞ ᱦᱚᱪᱚ ᱠᱚᱣᱟ? ᱚᱱᱟ ᱦᱚᱸ ᱞᱟᱹᱠᱛᱤ ᱠᱟᱱ ᱜᱮᱭᱟ᱾
ᱦᱩᱸᱻ ᱟᱫᱚ ᱱᱮᱛᱟᱨ ᱫᱚ ᱟᱫᱚ, ᱟᱫᱚ ᱪᱮᱫᱠᱟ ᱦᱩᱭᱩᱜ ᱜᱮᱭᱟ ᱦᱟᱨᱛᱟ ᱠᱚᱫᱚ ᱦᱩᱭᱩᱜ ᱜᱮᱭᱟ ᱥᱮ ᱵᱟᱝ ᱟᱯᱮ ᱥᱮᱫ ᱫᱚ? ᱟᱞᱮ ᱥᱮᱫ ᱫᱚ
ᱟᱞᱮ ᱮᱥᱱ ᱦᱚᱸ ᱟᱞᱮ ᱥᱮᱱ ᱦᱚᱸ ᱵᱟᱦᱟ ᱥᱟᱭ ᱠᱚᱫᱚ ᱦᱩᱭᱩᱜ ᱜᱮᱭᱟ ᱱᱚᱜ ᱚᱭ ᱫᱚ ᱡᱟᱦᱟᱸᱭ ᱠᱚ ᱟᱸᱜᱤᱨ ᱠᱚᱛᱮ ᱠᱚ ᱵᱟᱯ ᱵᱟᱯᱞᱟᱜ ᱠᱟᱱᱟ ᱡᱟᱦᱟᱸᱭ ᱠᱚᱸᱰᱮᱞ ᱧᱟᱯᱟᱢ ᱵᱟᱯᱞᱟ ᱵᱚᱱ ᱞᱟᱹᱭᱟᱜ ᱠᱟᱱᱟ ᱟᱫᱚ ᱩᱱᱠᱩ ᱠᱚᱫᱚ ᱵᱷᱟᱣᱟᱥᱟᱦᱟᱭ ᱠᱚᱣᱟ ᱠᱚ ᱦᱮᱸ ᱟᱫᱚ ᱚᱠᱚᱭ ᱫᱟᱲᱮᱭᱟᱜ, ᱫᱟᱲᱮᱭᱟᱜ ᱵᱚᱨᱚᱱ ᱠᱚᱫᱚ ᱤᱱᱟᱹᱜ ᱟᱠᱚ ᱛᱤᱥᱟᱛᱮ ᱠᱚ ᱫᱟᱲᱮᱭᱟᱜ-ᱟ, ᱩᱱᱟᱹᱜ ᱟᱫᱚ ᱤᱱᱟᱹ ᱛᱟᱭᱱᱚᱢ ᱠᱩ ᱵᱷᱟᱶᱟᱥᱟᱭ ᱠᱷᱚᱱᱮᱜ ᱵᱷᱟᱶᱟᱥᱟᱭ ᱠᱟᱹᱢᱤ ᱫᱚᱠᱚ ᱥᱟᱵᱟ᱾ ᱟᱯᱮ ᱚᱱᱮ ᱡᱟᱦᱟᱸᱭ ᱦᱟᱸᱜ ᱟᱸᱜᱤᱨ ᱠᱚᱛᱮ ᱠᱚ ᱵᱟᱯᱞᱟᱜᱼᱟ ᱤᱱᱟᱹ ᱛᱟᱭᱱᱚᱢ ᱡᱮ ᱚᱠᱟ ᱚᱲᱟᱜ ᱨᱮᱦᱟᱸᱜ ᱟᱸᱜᱤᱨᱮ ᱪᱟᱞᱟᱣᱼᱟ ᱟᱜᱤᱨ ᱟᱠᱟᱱᱟᱭ ᱩᱱᱤ ᱠᱩᱲᱤ ᱜᱤᱫᱽᱨᱟᱹ ᱚᱠᱟ ᱟᱹᱛᱩ ᱛᱮ ᱟᱫᱚ ᱚᱱᱟ ᱟᱛᱩ ᱛᱮ ᱯᱟᱸᱡᱟ ᱴᱷᱮᱥᱟᱣ ᱠᱚ ᱪᱟᱞᱟᱜ ᱜᱮᱭᱟ ᱥᱮ ᱵᱟᱝ ᱠᱩᱲᱤ ᱜᱤᱫᱽᱨᱟᱹ ᱨᱮᱱ ᱟᱯᱟᱛ ᱠᱚ ᱟᱯᱟᱛ ᱠᱚ ᱫᱚᱦᱚ ᱟᱯᱟᱛ ᱠᱚ ᱵᱟᱨᱮᱛ ᱠᱚ᱾
ᱵᱟᱝ ᱟᱞᱮ ᱱᱚᱜᱚᱭ ᱪᱟᱥ ᱫᱚ ᱵᱟᱞᱮ ᱨᱟᱠᱟᱵ ᱫᱚᱦᱚ ᱢᱟᱱᱮ ᱠᱩᱲᱤ ᱜᱤᱫᱽᱨᱟᱹ ᱯᱟᱸᱡᱟ ᱫᱚᱠᱚ ᱪᱟᱜ ᱜᱮᱭᱟ, ᱟᱫᱚ ᱯᱟᱸᱡᱟ ᱴᱮ ᱟᱫᱚ ᱡᱩᱫᱤ ᱡᱩᱫᱤ ᱚᱲᱟᱜ ᱦᱚᱲ ᱠᱩᱥᱤ ᱠᱚ ᱛᱟᱦᱮᱱ ᱜᱮ ᱛᱟᱦᱚᱞᱮ ᱠᱚ ᱢᱟᱱᱮ ᱛᱟᱦᱚᱞᱮ ᱫᱚᱦᱚ ᱦᱚᱴᱚᱠᱟᱭ ᱜᱮᱭᱟ ᱠᱚ ᱡᱩᱫᱤ ᱥᱤᱢᱜᱮ ᱡᱩᱫᱤ ᱵᱟᱠᱚ ᱛᱟᱦᱮᱱ ᱜᱮᱭᱟ ᱛᱟᱦᱚᱞᱮ ᱫᱚ ᱡᱚᱢ
ᱦᱮᱸ ᱚᱸᱰᱮ ᱠᱷᱚᱱ ᱜᱮ ᱚᱸᱰᱮ ᱠᱷᱚᱱ ᱜᱮ ᱩᱰᱩᱠ ᱤᱫᱤᱭᱮᱭᱟ ᱵᱟᱝ ᱦᱩᱸ ᱟᱨ ᱡᱩᱫᱤ ᱠᱚ ᱠᱩᱥᱤ ᱠᱩᱥᱟᱹᱞ ᱮᱱᱟ ᱛᱟᱦᱚᱞᱮ ᱠᱷᱟᱱ ᱫᱚ ᱮᱸᱜ ᱱᱟᱯᱟᱭ ᱜᱮ᱾ ᱛᱟᱭᱱᱚᱢ ᱛᱮ ᱟᱨᱦᱚ ᱛᱟᱭᱱᱚᱢ ᱨᱮᱱᱟᱜ ᱠᱟᱹᱢᱤ ᱦᱚᱨᱟ ᱠᱚ ᱥᱟᱵᱟ ᱡᱟᱝ ᱯᱟᱸᱡᱟ ᱠᱚᱠᱚ ᱟ ᱡᱟᱝ ᱯᱟᱡᱟ ᱠᱚ ᱦᱩᱭᱩᱜᱼᱟ᱾ ᱛᱟᱨᱯᱚᱨᱮ, ᱛᱟᱨᱯᱚᱨᱮ ᱟᱨᱦᱚᱸ ᱵᱟᱦᱟ ᱥᱟᱭ ᱠᱟᱹᱢᱤ ᱠᱚᱠᱚ ᱥᱟᱵᱟ᱾ᱦᱩᱸ ᱟᱫᱚ ᱱᱚᱜ-ᱚᱭ ᱵᱟᱦᱟ ᱥᱟᱭ ᱠᱟᱹᱢᱤ ᱨᱮᱜᱮ ᱦᱟᱸᱜ ᱟᱫᱚ ᱦᱟᱸᱜ ᱠᱩᱲᱤ ᱚᱲᱟᱜ ᱮᱱ ᱦᱟᱸᱜ ᱟᱸᱜ ᱠᱩᱲᱤ ᱚᱲᱟᱜ ᱯᱟᱦᱴᱟ ᱠᱷᱚᱱ ᱫᱚ ᱦᱟᱸᱜ ᱚᱱᱮ ᱡᱟᱶᱟᱭ ᱚᱲᱟᱜ ᱛᱮ ᱦᱟᱸᱜ ᱟᱫᱚ ᱦᱟᱸᱜ, ᱜᱚᱱᱚᱝ ᱥᱤᱫᱤ ᱠᱚ ᱪᱟᱞᱟᱜ ᱜᱮᱭᱟ ᱢᱟᱱᱟᱜ ᱢᱟ ᱠᱚ ᱠᱚ ᱪᱟᱞᱟᱜ ᱜᱮᱭᱟ ᱦᱮᱸ ᱟᱫᱚ ᱚᱱᱟ ᱠᱚᱫᱚ ᱵᱤᱱ ᱪᱟᱞᱟᱣ ᱵᱟᱲᱟᱜ ᱜᱮᱭᱟ ᱥᱮ ᱵᱟᱝ ᱟᱹᱵᱤᱱ ᱫᱚ?
ᱵᱟᱝ ᱱᱚᱣᱟ ᱫᱚ ᱵᱟᱹᱞᱤᱧ ᱥᱟᱵ ᱵᱟᱲᱟ ᱟᱠᱟᱱᱟ ᱜᱚᱲ ᱟᱫᱚ ᱚᱱᱟ ᱫᱚ ᱱᱚᱜ-ᱚᱭ ᱵᱟᱵᱟ ᱦᱚᱲ ᱫᱚᱠᱚ ᱠᱚ ᱪᱟᱜ ᱵᱟᱲᱟᱜ ᱜᱮᱭᱟ ᱛᱚ, ᱟᱞᱮ ᱫᱚ ᱩᱱᱟᱹᱜ ᱵᱟᱞᱮ ᱪᱟᱜ ᱵᱟᱲᱟᱜ ᱜᱮᱭᱟ᱾
ᱦᱮᱸ ᱟᱹᱞᱤᱧ ᱫᱚᱞᱤᱧ ᱥᱮᱱ ᱵᱟᱲᱟ ᱟᱠᱟᱱ ᱜᱮᱭᱟ ᱟᱹᱰᱤᱜᱟᱱ ᱨᱟᱹᱥᱠᱟᱹ ᱵᱩᱡᱷᱟᱹᱜ ᱜᱮᱭᱟ ᱚᱱᱟ ᱢᱟᱱᱟ ᱢᱟ ᱠᱚᱨᱮ ᱫᱚ ᱮᱸ ᱩᱸ ᱢᱟᱨᱟ ᱢᱟᱴᱷ ᱠᱚᱴᱷᱮ ᱡᱟᱦᱟᱭ ᱠᱚ ᱤᱫᱤ ᱠᱟᱛᱮᱜ ᱤ ᱠᱚ ᱤᱫᱤ ᱠᱟᱛᱮ ᱦᱮᱸ ᱚᱱᱟ ᱠᱚ ᱤᱫᱤ ᱠᱟᱛᱮ ᱚᱸᱰᱮᱞᱮ ᱪᱟᱞᱟᱜ-ᱟ ᱢᱤᱫᱴᱮᱱ ᱢᱟᱱᱟᱜ ᱥᱩᱠᱨᱤ ᱠᱚ ᱮᱢᱚᱜ-ᱟ ᱟᱨ ᱩᱱᱤ ᱥᱩᱠᱨᱤ ᱥᱮᱱᱫᱽᱨᱟᱥ ᱥᱮᱸᱫᱽᱨᱟ ᱛᱮᱞᱮ ᱜᱚᱡᱷᱤᱭᱟ, ᱦᱩᱸ
ᱦᱩᱸ᱾ ᱚᱱᱟ ᱫᱚ ᱵᱟᱹᱞᱤᱧ ᱪᱟ ᱵᱟᱲᱟ ᱟᱠᱟᱱᱟ, ᱟᱫᱚ ᱚᱱᱟ ᱠᱚᱞᱤᱧ ᱟᱸᱡᱚᱢ ᱵᱟᱲᱟ ᱠᱟᱫᱟ, ᱠᱤᱱᱛᱩ ᱵᱟᱟᱹᱞᱤᱧ ᱪᱟᱵᱟᱲᱟ
ᱚ ᱪᱟᱞᱟᱣ ᱫᱚᱼᱟᱵᱤᱱ ᱪᱟᱞᱟᱣ ᱵᱟᱲᱟ ᱟᱠᱟᱱᱟ ᱟᱸᱡᱚᱢ ᱫᱚᱵᱤᱱ ᱟᱸᱡᱚᱢ ᱵᱟᱲᱟ ᱟᱠᱟᱫ ᱛᱟᱦᱚᱞᱮ ᱩᱸᱢ ᱟᱫᱚ ᱚᱠᱛᱚ ᱠᱚᱦᱚᱸ ᱚᱱᱠᱟ ᱫᱚ ᱥᱟᱱᱟᱢ ᱦᱚᱲ ᱢᱟᱛᱚ ᱚᱠᱛᱚ ᱠᱚ ᱚᱱᱠᱟ ᱵᱟᱵᱚᱱ ᱧᱟᱢ ᱮᱫᱟ ᱦᱩᱸ ᱚᱠᱚᱭ ᱠᱚ ᱚᱠᱛᱚ ᱚᱱᱠᱟ ᱵᱚᱱ ᱧᱟᱢ ᱮᱫᱟ, ᱯᱷᱟᱸᱠᱟ ᱜᱮᱵᱚᱱ ᱛᱟᱦᱮᱱ ᱠᱟᱱᱟ, ᱩᱱᱠᱩ ᱠᱚᱫᱚ ᱦᱟᱸᱜ ᱠᱚ ᱪᱟᱞᱟᱜ ᱠᱟᱱᱟ᱾ ᱟᱨ ᱚᱠᱚᱭ ᱠᱚ ᱦᱟᱸᱜ ᱠᱟᱹᱢᱤ ᱡᱚᱦᱚᱲ ᱨᱮᱵᱚᱱ ᱛᱟᱦᱮᱱ ᱠᱟᱱᱟ ᱦᱮᱸ ᱟᱯᱟᱱ ᱟᱯᱤᱱ ᱦᱩᱸ ᱟᱭᱢᱟ ᱞᱮᱠᱟᱱᱟᱜ ᱠᱟᱹᱢᱤ ᱠᱚ ᱛᱟᱦᱮᱱᱟ ᱛᱚ᱾
ᱦᱩᱸ᱾
ᱟᱫᱚ ᱵᱟᱯᱞᱟ ᱚᱲᱟᱜ ᱨᱮᱫᱚ ᱟᱫᱚ ᱪᱮᱠᱟ ᱯᱮ ᱤᱭᱟᱹ ᱨᱟᱹᱥᱠᱟᱹ ᱤᱭᱟᱹ ᱚᱸᱰᱮ ᱫᱚ ᱢᱟᱱᱮ ᱢᱟᱭᱤᱠ ᱛᱮ ᱛᱚᱵᱮ ᱟᱫᱚ ᱵᱟᱯᱮ ᱮᱱᱮᱡ ᱵᱟᱲᱟᱭ ᱜᱮᱭᱟ ᱛᱟ ᱵᱟᱧᱪᱟᱜ ᱜᱮ ᱛᱟᱞᱮ ᱴᱟᱢᱟᱠ ᱛᱩᱫᱟᱹᱜ ᱪᱮᱠᱟᱵᱟᱫ ᱱᱟᱜᱽᱨᱮ ᱠᱚᱫᱚ ᱯᱮ ᱱᱮᱡ ᱵᱟᱲᱟᱭ ᱜᱮᱭᱟ ᱥᱮ ᱵᱟᱝ
ᱦᱮᱸ ᱟᱨ ᱟ ᱟᱹᱨ ᱵᱟᱯᱞᱟ ᱨᱮᱫᱚ ᱦᱟᱸᱜ ᱫᱚᱝ ᱜᱮ ᱮᱱᱮᱡ